ᱦᱮᱸ ᱡᱚᱦᱟᱨ ᱜᱮ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱟᱪᱷᱟ ᱟᱹᱰᱤ ᱱᱟᱯᱟᱭ ᱜᱮ ᱨᱚᱲ ᱟᱸᱡᱚᱢᱚᱜ ᱠᱟᱱᱟ ᱥᱮ
ᱦᱳᱭ ᱱᱟᱯᱟᱭ ᱜᱮ ᱵᱮᱥ ᱜᱮ ᱧᱮ ᱟᱸᱡᱚᱢᱚᱜ ᱠᱟᱱᱟ᱾
ᱦᱮᱸ ᱫᱤᱭᱮᱡ ᱦᱮᱸ ᱱᱤᱛᱚᱜ ᱫᱷᱟᱹᱵᱤᱡ ᱛᱮᱫᱚ ᱦᱟᱸᱜ ᱪᱟᱸᱫᱚ ᱵᱚᱸᱜᱟ ᱟᱥᱤᱨᱵᱟᱫᱽ ᱛᱮ ᱱᱟᱯᱟᱭ ᱜᱮ ᱦᱮᱱᱟᱜ ᱞᱤᱧᱟ, ᱟᱫᱚ ᱟᱵᱮᱱ ᱜᱤ ᱪᱮ ᱞᱮᱠᱟ ᱢᱮᱱᱟᱜ ᱵᱮᱱᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ, ᱟᱨ ᱜᱷᱟᱨᱚᱸᱡᱽ ᱠᱚᱨᱮᱱ ᱚᱲᱟᱜ ᱨᱮ ᱪᱮᱫ ᱞᱮᱠᱟ ᱢᱮᱱᱟᱜ ᱠᱚᱣᱟ?
ᱦᱳᱭ ᱜᱷᱟᱨᱚᱸᱡᱽ ᱠᱚᱨᱮ ᱱᱤᱛᱚᱜ ᱫᱚ ᱡᱚᱛᱚ ᱦᱚᱲ ᱜᱮ ᱦᱟᱸᱜ ᱚᱱᱮ ᱠᱚ ᱢᱮᱱ ᱞᱮᱠᱟ ᱡᱚᱛᱚᱜᱮ ᱱᱟᱯᱟᱭ ᱜᱮ ᱦᱮᱱᱟᱜ ᱞᱮᱭᱟ ᱱᱤᱛᱚᱜ ᱫᱚ᱾ ᱟᱨ ᱱᱟᱯᱟᱭ ᱛᱮᱦᱮᱱ ᱞᱮᱱ ᱠᱷᱟᱱ ᱜᱮ ᱱᱟᱯᱟᱭ᱾
ᱦᱳᱭ᱾
ᱟᱨ ᱟᱯᱮᱭᱟᱜ ᱜᱷᱟᱨᱚᱸᱡᱽ ᱠᱚᱨᱮᱫᱚ ᱪᱮᱫ ᱞᱮᱠᱟ ᱢᱮᱱᱟᱜ ᱠᱚᱣᱟ?
ᱟᱞᱮᱭᱟᱜ ᱜᱷᱟᱸᱨᱚᱡᱽ ᱨᱮᱦᱚᱸ ᱡᱚᱛᱚ ᱵᱮᱥ ᱜᱮ ᱢᱮᱱᱟᱜ ᱞᱮᱭᱟ᱾ ᱡᱷᱚᱛᱚ ᱦᱚᱲ ᱱᱟᱯᱟᱭ ᱜᱮ ᱢᱮᱱᱟᱜ ᱞᱮᱭᱟ᱾
ᱟᱪᱷᱟ᱾ ᱫᱤᱭᱮ ᱪᱮᱫ ᱠᱚᱵᱤᱧ ᱪᱤᱠᱟᱹ ᱵᱟᱲᱟᱭᱮᱫᱟ ᱛᱤᱦᱤᱧ ᱜᱟᱯᱟ ᱟᱨᱠᱤ ᱚᱲᱟᱜ ᱠᱚᱨᱮᱜ?
ᱱᱤᱛᱚᱜ ᱫᱚ ᱚᱱᱠᱟ ᱪᱮᱫ ᱦᱚᱸ ᱵᱟᱝ-ᱟ, ᱪᱟᱥ ᱠᱟᱹᱢᱤ ᱠᱚᱜᱮ ᱦᱩᱭᱩᱜ ᱠᱟᱱᱟ ᱫᱟᱜ ᱠᱚ ᱡᱟᱹᱲᱤ ᱵᱟᱲᱟ ᱟᱞᱮ ᱠᱟᱱᱟ᱾
ᱟᱪᱷᱟ᱾
ᱟᱯᱮᱥᱮᱱ ᱫᱟᱜ ᱡᱟᱹᱲᱤ ᱠᱚᱫᱚ ᱪᱮᱫ ᱞᱮᱠᱟ?
ᱦᱳᱭ ᱟᱞᱮ ᱥᱮᱫ ᱫᱚ ᱫᱟᱜ ᱡᱟᱹᱲᱤ ᱫᱚ ᱦᱟᱸᱜ ᱠᱚᱭ ᱫᱤᱱ ᱞᱟᱦᱟ ᱨᱮᱫᱚ ᱦᱟᱸᱜ ᱫᱟᱜ ᱡᱟᱹᱲᱤ ᱫᱚ ᱩᱱᱟᱹᱜ ᱫᱚ ᱵᱟᱝ ᱦᱩᱭᱩᱜ ᱠᱟᱱ ᱛᱟᱦᱮᱸᱱᱟ ᱟᱫᱚ ᱱᱤᱭᱟᱹ ᱵᱟᱨ ᱯᱮ ᱫᱤᱱ ᱠᱷᱚᱭᱜ ᱫᱚ ᱦᱟᱸᱜ ᱫᱟᱜ ᱡᱟᱹᱲᱤ ᱫᱚ ᱦᱮᱸ ᱪᱟᱸᱫᱳ ᱵᱚᱸᱜᱟ ᱫᱚᱦᱟᱸᱜ ᱡᱟᱜᱮ ᱫᱟᱭᱟ ᱧᱚᱜ ᱠᱟᱜ ᱞᱮᱭᱟ ᱯᱟᱥᱮᱡ ᱟᱫᱚ ᱢᱚᱸᱡᱽ ᱜᱮ ᱫᱟᱜ ᱡᱟᱹᱲᱤ ᱠᱚᱫᱚ ᱦᱩᱭᱩᱜ ᱠᱟᱱᱟ ᱵᱟᱹᱭᱦᱟᱹᱲ ᱫᱚ ᱥᱤ ᱠᱚᱞᱮ ᱮᱦᱚᱵ ᱠᱟᱱᱟ ᱥᱟᱹᱨᱫᱤ ᱠᱟᱱᱟᱣᱞᱮ ᱟᱞᱮ ᱫᱚ ᱦᱟᱸᱜ ᱟᱫᱚ ᱟᱯᱮ ᱥᱮᱜ ᱜᱤ ᱦᱟᱸᱜ ᱫᱟᱜ ᱡᱟᱹᱲᱤ ᱚᱠᱟᱞᱮᱠᱟ?
ᱟᱞᱮ ᱥᱮᱜ ᱦᱚᱸ ᱫᱟᱜ ᱡᱟᱹᱲᱤ ᱠᱟᱜ ᱜᱮᱭᱟᱭ ᱟᱫᱚ ᱟᱞᱮ ᱫᱚ ᱛᱮᱦᱮᱧ ᱞᱮ ᱥᱤ ᱦᱚᱪᱚᱣᱠᱟᱜ-ᱟ, ᱦᱚᱞᱟ ᱠᱷᱚᱱᱟᱜ ᱥᱤ ᱠᱟᱹᱢᱤ ᱪᱟᱞᱟᱜ ᱠᱟᱱᱟ᱾ ᱟᱨ ᱛᱚᱣᱟ ᱠᱚᱫᱚ ᱤᱱᱠᱟᱹ ᱢᱚᱴᱟ ᱢᱩᱴᱤ ᱦᱟᱨᱟ ᱧᱚᱜ ᱟᱠᱟᱱᱟ ᱠᱷᱩᱵ ᱫᱚ ᱟᱹᱣᱨᱤᱭᱟᱜᱼᱟ᱾
ᱟᱪᱪᱷᱟ᱾
ᱟᱨ ᱛᱷᱚᱲᱟ ᱫᱤᱱ ᱯᱚᱨ ᱠᱷᱚᱱ ᱜᱮ ᱦᱟᱸᱜ, ᱨᱚᱦᱚᱭ ᱠᱟᱹᱢᱤ ᱠᱚᱞᱮ ᱮᱛᱷᱚᱵᱟ᱾
ᱳ ᱟᱪᱪᱷᱟ ᱛᱟᱦᱚᱞᱮ ᱟᱯᱮᱥᱮᱫ ᱫᱚ ᱚᱱᱮ ᱛᱚᱞᱟ ᱡᱟᱦᱟᱸ ᱠᱚ ᱵᱮᱱ ᱞᱟᱹᱭ ᱠᱮ ᱚᱱᱟ ᱫᱚ ᱦᱚᱱᱮ ᱵᱚᱱ ᱨᱚᱦᱚᱭᱟ ᱦᱩᱲᱩ ᱚᱱᱟ ᱚᱱᱟ ᱯᱮ ᱞᱟᱹᱭ ᱮᱫᱟ ᱛᱟᱭᱛᱚ?
ᱟᱪᱪᱷᱟ ᱟᱞᱮ ᱥᱮᱫ ᱫᱚ ᱚᱱᱟ ᱫᱚ ᱦᱟᱸᱜ ᱚᱱᱮ ᱜᱟᱹᱪᱷᱤ ᱠᱚ ᱞᱟᱹᱭᱟ ᱟᱫᱚ ᱦᱟᱸᱜ ᱵᱮᱱ ᱟᱸᱡᱚᱢ ᱵᱟᱲᱟ ᱠᱟᱜ ᱥᱮ ᱵᱟᱵᱮᱱ ᱟᱸᱡᱚᱢ ᱠᱟᱜ-ᱟ, ᱟᱸᱡᱚᱢ ᱦᱩᱭ ᱠᱟᱱ ᱜᱮᱭᱟ?
ᱛᱚ ᱟᱞᱮᱥᱮᱫ ᱫᱚ ᱛᱚᱲᱟ ᱠᱚ ᱞᱟᱹᱭᱟ ᱚᱱᱟ ᱫᱚ᱾
ᱟᱪᱪᱷᱟ ᱫᱚ ᱟᱯᱮ ᱥᱮᱫ ᱫᱚ ᱚᱱᱟ ᱦᱟᱸᱜ ᱦᱮᱸ ᱚᱱᱟ ᱠᱚ ᱵᱮᱵᱚᱦᱟᱨᱟ ᱞᱟᱹᱭ ᱟᱠᱚ ᱟᱨᱠᱤ, ᱟᱞᱚ ᱟᱞᱮ ᱥᱮᱫ ᱫᱚ ᱱᱚᱣᱟ
ᱦᱮᱸ ᱟᱫᱚ ᱚᱠᱟ ᱥᱮᱫ ᱚᱠᱟ ᱞᱮᱠᱟ ᱠᱚ ᱨᱚᱲᱟ ᱮᱱᱛᱮ, ᱚᱱᱠᱟᱜ ᱜᱮ
ᱟᱪᱪᱷᱟ ᱟᱹᱛᱩ ᱫᱤᱥᱚᱢ ᱫᱚ ᱛᱤᱱᱟᱹᱜ ᱥᱟᱺᱜᱤᱧ ᱪᱚ ᱟᱵᱤᱱᱟᱜ ᱫᱚ?
ᱥᱟᱺᱜᱤᱧ ᱜᱮᱭᱟ ᱟᱫᱚ ᱚᱠᱟ ᱥᱮᱱ ᱞᱤᱧ ᱞᱟᱹᱭᱟ ᱱᱚᱰᱮ ᱫᱚ ᱵᱟᱝ ᱞᱟᱹᱭ ᱜᱟᱱᱚᱜᱼᱟ᱾ ᱟᱸ ᱟᱹᱞᱤᱧ ᱫᱚ ᱵᱤᱨ ᱫᱤᱥᱚᱢ ᱨᱤᱱ ᱠᱟᱱᱟᱞᱤᱧ᱾
ᱟᱪᱪᱷᱟ ᱵᱤᱨ ᱵᱩᱨᱩ ᱟᱪᱷᱟ᱾
ᱵᱩᱨᱩ ᱫᱚ ᱟᱞᱮ ᱥᱮᱱ ᱫᱚ ᱵᱟᱹᱱᱩᱜᱼᱟ ᱮᱠᱮᱱ ᱵᱤᱨ ᱜᱮ ᱢᱮᱱᱟᱜᱼᱟ᱾ ᱵᱤᱨ ᱠᱚ ᱞᱟᱴᱟ ᱠᱚ,
ᱟᱨ ᱟᱹᱵᱤᱱ ᱫᱚ ᱱᱟᱸᱦᱟᱜ
ᱦᱮᱸ ᱟᱹᱞᱤᱧ ᱫᱚ ᱵᱤᱨᱵᱩᱨᱩ ᱠᱚᱫᱚ ᱦᱟᱸᱜ ᱥᱮ ᱵᱟᱹᱱᱩᱜᱼᱟ ᱟᱫᱚ ᱱᱚᱠᱟ ᱵᱟᱹᱭᱦᱟᱹᱲ ᱠᱚᱜᱮ ᱞᱟᱹᱴᱩ ᱞᱟᱹᱴᱩ, ᱡᱤᱞᱤᱝ ᱡᱤᱞᱤᱝ ᱟᱫᱚ ᱪᱟᱭ ᱜᱮ ᱫᱟᱨᱮ ᱱᱟᱹᱲᱤ ᱠᱚ ᱢᱮᱱᱟᱜ ᱟᱠᱟᱜᱼᱟ ᱚᱱᱠᱟ ᱵᱤᱨ ᱠᱚᱫᱚ ᱵᱟᱹᱱᱩᱜ ᱠᱟᱜ ᱦᱟᱸᱜ ᱟᱫᱚ ᱟᱞᱮ ᱟᱛᱩ ᱫᱚ ᱦᱟᱸᱜ ᱱᱚᱠᱟ ᱮᱸ ᱫᱟᱨᱮ ᱱᱟᱹᱲᱤ ᱠᱚᱛᱮ ᱟᱭᱢᱟ ᱨᱚᱠᱚᱢ ᱦᱩᱸ ᱚᱱᱟ ᱠᱚ ᱛᱮᱜᱮ ᱦᱟᱸᱜ ᱯᱮᱨᱮᱡ ᱟᱠᱟᱱᱟ ᱟᱨᱠᱤ ᱟᱹᱰᱤ ᱱᱟᱯᱟᱭ ᱱᱚᱝᱠᱟ
ᱟᱨ ᱟᱯᱮ ᱫᱚ ᱮᱠᱷᱮᱱ ᱦᱩᱲᱩ ᱜᱮᱯᱮ ᱨᱚᱦᱚᱭᱟ ᱥᱮ ᱩᱛᱩ ᱛᱤᱠᱤ ᱟᱱᱟᱡ ᱠᱚᱦᱚᱸ
ᱦᱳᱭ ᱟᱞᱮ ᱫᱚ ᱦᱩᱲᱩ ᱥᱟᱶ ᱥᱟᱶᱛᱮ ᱟᱨᱦᱚᱸ ᱮᱢᱱᱤ ᱩᱛᱩ ᱛᱮᱭᱟᱜ ᱠᱩ ᱢᱮᱱᱟᱜ ᱠᱟᱜ ᱚᱱᱮ ᱠᱟᱨᱞᱟ ᱠᱚ ᱯᱚᱴᱚᱞ ᱠᱚ ᱵᱮᱸᱜᱟᱲ ᱠᱚ ᱵᱷᱤᱱᱰᱤ ᱴᱟᱢᱟᱴᱳᱞ ᱠᱚ ᱚᱱᱟ ᱠᱚᱦᱚᱸᱞᱮ ᱪᱟᱥ ᱵᱟᱲᱟᱭ ᱜᱮᱭᱟ ᱟᱞᱮᱫᱚ
ᱟᱸ ᱟᱹᱰᱤ ᱱᱟᱯᱟᱭ ᱟᱹᱰᱤ ᱱᱟᱯᱟᱭ ᱛᱚ ᱢᱟᱱᱮ ᱚᱲᱟᱜ ᱪᱟᱥ ᱡᱚᱢ ᱵᱟᱠᱷᱨᱟ ᱜᱮ ᱥᱮ ᱢᱟᱱᱮ ᱵᱟᱡᱟᱨ ᱠᱚᱛᱮ ᱵᱚᱭᱦᱟᱹ ᱤᱫᱤ ᱜᱮᱭᱟ ᱯᱮ
ᱦᱳᱭ ᱟᱞᱮ ᱫᱚ ᱚᱲᱟᱜ ᱨᱮᱦᱚᱸ ᱡᱚᱢ ᱦᱩᱭᱩᱜ ᱛᱟᱞᱮᱭᱟ ᱟᱨ ᱵᱟᱡᱟᱨ ᱥᱮᱫ ᱦᱚᱸᱞᱮ ᱤᱫᱤᱭᱟ ᱛᱚ ᱟᱞᱮᱫ ᱫᱚ ᱡᱟᱹᱥᱛᱤ ᱡᱟᱹᱥᱛᱤ ᱧᱚᱜ ᱜᱮᱞᱮ ᱪᱟᱥᱟ ᱟᱫᱚ ᱟᱞᱮ ᱫᱚ ᱟᱞᱮ ᱵᱟᱠᱷᱨᱟ ᱫᱚ ᱵᱟᱝ ᱟᱨᱠᱤ ᱟᱫᱚ ᱵᱟᱡᱟᱨ ᱥᱮ ᱦᱚᱸ ᱟᱠᱠᱷᱨᱤᱧ ᱟᱲᱚᱛ ᱠᱚᱨᱮᱞᱮ ᱤᱫᱤ ᱜᱮᱭᱟ
ᱚ ᱠᱷᱩᱵ ᱵᱷᱟᱹᱜᱤ ᱠᱷᱩᱵ ᱵᱷᱟᱹᱜᱤ
ᱟᱫᱚ ᱟᱯᱮ ᱥᱮᱫ ᱫᱚ ᱱᱚᱣᱟ ᱠᱚᱫᱚ ᱯᱮ ᱪᱟᱥ ᱵᱟᱲᱟᱭᱟ ᱥᱮ ᱵᱟᱝ ᱩᱛᱩ ᱛᱮᱭᱟᱜ ᱠᱚ
ᱩᱛᱩ ᱛᱮᱭᱟᱜ ᱫᱚᱞᱮ ᱪᱟᱥ ᱜᱮᱭᱟ ᱟᱫᱚ ᱚᱱᱠᱟ ᱵᱟᱡᱟᱨ ᱠᱚᱨᱮ ᱵᱟᱝ ᱤᱫᱤ ᱦᱩᱭᱩᱜ ᱜᱮᱭᱟ ᱚᱲᱟᱜ ᱡᱚᱢ ᱵᱟᱠᱷᱨᱟ ᱠᱚᱜᱮ ᱚᱲᱟᱜ ᱵᱟᱲᱜᱮ ᱠᱚᱨᱮ ᱜᱮ ᱪᱟᱥ ᱦᱩᱭᱩᱜᱼᱟ
ᱳ ᱟᱪᱪᱷᱟ ᱛᱟᱦᱚᱞᱮ ᱪᱮᱫ ᱠᱚᱯᱮ ᱪᱟᱥ ᱵᱟᱲᱟᱭ ᱜᱮᱭᱟ ᱟᱯᱮ ᱫᱚ ᱩᱛᱩ ᱛᱮᱭᱟᱜ ᱠᱚᱫᱚ
ᱱᱤᱭᱟᱹ ᱯᱚᱴᱚᱞ ᱠᱩᱸᱫᱽᱨᱤ ᱵᱮᱸᱜᱟᱲ ᱠᱚ ᱴᱟᱢᱟᱴᱳᱞᱼᱼ ᱛᱷᱚᱲᱟ ᱛᱷᱚᱲᱟ ᱠᱟᱛᱮᱜ ᱞᱮ ᱪᱟᱥᱼᱼ ᱦᱮᱸ ᱱᱚᱣᱟ ᱠᱚᱫᱚ ᱚᱲᱟᱜ ᱵᱟᱲᱜᱮ ᱨᱮᱜᱮ ᱵᱟᱲᱜᱮᱜ ᱢᱟᱱᱮ ᱚᱲᱟᱜ ᱯᱟᱹᱪᱷᱞᱟᱹ ᱨᱮᱱᱟᱜ ᱵᱟᱲᱜᱮ ᱠᱚ ᱢᱮᱱᱟᱜ ᱛᱟᱞᱮᱭᱟ᱾ ᱤᱱᱟᱹ ᱠᱚᱨᱮ ᱜᱮ ᱟᱯᱱᱟᱨ ᱡᱚᱢ ᱞᱮᱠᱟ ᱞᱮ ᱪᱟᱥᱟ᱾
ᱟᱨ ᱤᱭᱟᱹ ᱟᱲᱟᱜ ᱠᱩᱫᱚ ᱟᱲᱟᱜᱼᱼ
ᱦᱮᱸ ᱟᱲᱟᱜ ᱠᱚᱦᱚᱸ ᱟᱲᱟᱜ ᱥᱟᱠᱟᱢ ᱠᱚᱦᱚᱸ᱾
ᱦᱚᱭ ᱟᱞᱮ ᱥᱮᱜ ᱦᱚᱸ ᱟᱲᱟᱜ ᱥᱟᱠᱟᱢ ᱫᱚᱼᱼ ᱦᱚᱸ ᱚᱱᱟ ᱦᱚᱞᱮ ᱪᱟᱥᱟ ᱡᱟᱜᱤ ᱟᱲᱟᱜ ᱥᱟᱠᱟᱢ ᱦᱚᱸ ᱡᱚᱢ ᱨᱮᱱᱟᱜ ᱞᱟᱹᱠᱛᱤ ᱢᱮᱱᱟᱜ ᱟᱠᱟᱫᱟ ᱟᱹᱰᱤ ᱱᱟᱯᱟᱭᱼᱼ ᱵᱩᱡᱷᱟᱹᱜ-ᱟ ᱚᱱᱟ ᱠᱚᱦᱚᱸ᱾ ᱟᱫᱚ ᱟᱨ ᱟᱯᱮᱫᱚ ᱤᱭᱟᱹ ᱟᱯᱮᱥᱮᱫ ᱫᱚ ᱚᱱᱟ ᱢᱩᱱᱜᱟᱹ ᱫᱟᱲᱮ ᱫᱚ ᱢᱮᱱᱟᱜ ᱟᱠᱟᱜ-ᱟ ᱥᱮ ᱵᱟᱝ
ᱦᱮᱸ ᱢᱮᱱᱟᱜ ᱜᱮᱭᱟ ᱢᱩᱱᱜᱟᱹ ᱫᱟᱨᱤ᱾
ᱟᱪᱪᱷᱟ ᱚᱱᱟ ᱢᱩᱱᱜᱟᱹ ᱟᱲᱟᱜ ᱠᱩᱫᱚ᱾ ᱯᱮ ᱡᱚᱢ ᱵᱟᱲᱟᱭ ᱜᱮᱭᱟ ᱥᱮ? ᱟᱪᱪᱷᱟ ᱟᱹᱰᱤ ᱱᱟᱯᱟᱭ ᱵᱩᱡᱷᱟᱹᱜ-ᱟ, ᱦᱚᱭ᱾
ᱠᱚ ᱥᱟᱞᱟᱜ ᱢᱮᱥᱟ ᱠᱟᱛᱮᱜᱼᱼ
ᱦᱮᱸ ᱟᱸ ᱟᱞᱮ ᱫᱚ ᱦᱟᱸ ᱜ ᱚᱱᱠᱟ ᱢᱩᱱᱜᱟᱹ ᱟᱲᱟᱜᱼᱼ ᱜᱮ ᱚᱱᱟ ᱵᱷᱟᱹᱡᱤ ᱜᱮ ᱦᱟᱸᱜ ᱞᱮ ᱮᱠᱷᱮᱱᱟᱜ ᱜᱮ ᱚᱱᱠᱟ ᱜᱮ ᱡᱟᱹᱥᱛᱤ ᱫᱚᱞᱮ ᱡᱚᱢᱟ᱾
ᱚᱻ᱾
ᱟᱨ ᱪᱮᱜ ᱠᱚᱯᱮ ᱢᱮᱥᱟᱣᱟᱜ ᱢᱮᱥᱟᱞᱟᱜ-ᱟ ᱟᱨᱼ
ᱟᱞᱮ ᱥᱮᱜ ᱫᱚ ᱟᱹᱰᱤ ᱨᱚᱠᱚᱢᱟᱜ ᱞᱮ ᱢᱮᱥᱟᱣᱟᱜ-ᱟ ᱚᱱᱟ ᱥᱚᱞᱮᱜ ᱥᱤᱵᱤᱞᱚᱜ ᱞᱟᱹᱜᱤᱫ᱾
ᱟᱪᱪᱷᱟ᱾ ᱟᱹᱰᱤ ᱱᱟᱯᱟᱭ ᱛᱟᱦᱚᱞᱮ ᱡᱚᱢ ᱵᱟᱲᱟ ᱠᱚᱫᱚ ᱛᱤᱱ ᱥᱚᱢᱚᱭ ᱦᱩᱭ ᱠᱟᱱᱟ?